ᱦᱮᱞᱳ! ᱦᱮᱞᱳ!
ᱤᱧᱟᱜ ᱟᱲᱟᱝ ᱟᱸᱡᱚᱢᱚᱜ ᱠᱟᱱᱟ?
ᱦᱚᱸ ᱨᱚᱲ ᱟᱸᱡᱚᱢᱚᱜ ᱠᱟᱱᱟ ᱵᱷᱟᱜᱮ ᱟᱸᱡᱚᱢᱚᱜ ᱠᱟᱱᱟ ᱛᱚ᱾
ᱦᱮᱸ ᱟᱢᱟᱜ ᱦᱚᱸ ᱟᱸᱡᱚᱢᱚᱜ ᱠᱟᱱᱟ᱾
ᱟᱪᱪᱷᱟ ᱦᱚᱭ ᱫᱚ᱾ ᱟᱨ ᱛᱚ ᱢᱟ ᱞᱟᱹᱭ ᱵᱤᱱ ᱟᱯᱮ ᱥᱮᱫᱟᱜ ᱠᱟᱛᱷᱟ ᱠᱚ? ᱪᱮᱜ ᱞᱮᱠᱟ ᱫᱟᱜ ᱡᱟᱹᱲᱤ ᱠᱚ ᱥᱮ ᱥᱤᱛᱩᱝᱮᱜ-ᱟ ᱟᱰᱤ ᱡᱳᱨ ᱪᱟᱥ ᱠᱚ ᱛᱤᱱ ᱥᱤᱛᱤᱝ ᱠᱮᱜ-ᱟ ᱯᱮ?
ᱟᱞᱮᱻᱼᱼ ᱟᱞᱮ ᱥᱮᱜ ᱫᱚ ᱫᱟᱜ ᱡᱟᱹᱨᱤ ᱦᱚᱞᱟᱭ ᱫᱟᱜ ᱡᱟᱹᱰᱤ ᱠᱮᱜ-ᱟ᱾ ᱟᱻ ᱯᱮ ᱯᱩᱱ ᱫᱤᱱ ᱯᱚᱨᱮ, ᱟᱯᱮ ᱥᱮᱜ ᱫᱚ?
ᱟᱞᱮ ᱥᱮᱱ ᱫᱚ ᱫᱟᱜ ᱠᱚᱫᱚ ᱵᱟᱭ ᱫᱟᱜᱮᱜ-ᱟ ᱠᱷᱟᱹᱞᱤ ᱥᱤᱛᱩᱝ ᱜᱮ ᱥᱤᱛᱩᱝᱮᱜ-ᱟ ᱥᱚᱠᱛᱚ ᱟᱹᱲᱤ ᱟᱝᱠᱷᱟ ᱜᱮ᱾ ᱟᱨ ᱚᱱᱟᱼᱼ ᱪᱮᱫ ᱠᱚ ᱞᱟᱹᱭᱟ ᱚᱱᱟ ᱛᱚᱞᱟ ᱠᱚ ᱜᱤᱰᱤ ᱵᱟᱲᱟ ᱠᱟᱜ ᱞᱮ ᱛᱚᱞᱟ ᱠᱚ ᱮᱨ ᱠᱟᱜ ᱞᱮ ᱟᱫᱚ ᱚᱱᱟ ᱠᱚᱜᱮᱼᱼ ᱦᱟᱲᱟᱢᱚᱜ ᱠᱟᱱᱟ ᱦᱟᱨᱟᱜ ᱠᱟᱱᱟ ᱟᱨ ᱫᱟᱜ ᱜᱮ ᱵᱟᱝ᱾ ᱚᱱᱟ ᱚᱱᱟ ᱜᱮ᱾
ᱛᱟᱦᱚᱞᱮ ᱟᱯᱮ ᱫᱚ ᱠᱟᱹᱴᱤᱡ ᱯᱮ ᱞᱟᱦᱟ ᱧᱚᱜ ᱜᱮᱭᱟ᱾
ᱦᱚᱭ ‌ ᱠᱟᱹᱴᱤᱡ ᱫᱚ ᱦᱟᱸᱜ ᱞᱮ ᱞᱟᱦᱟ ᱜᱮ ᱟᱞᱮ ᱫᱚ᱾ ᱚᱻ ᱢᱟᱱᱮ ᱡᱩᱱ ᱨᱮᱱᱟᱜᱼᱼ ᱮᱠ ᱫᱩ ᱛᱤᱨᱤᱱ ᱪᱟᱨ ᱯᱟᱸᱪ ᱤᱱᱠᱟᱹ ᱤᱱᱟᱹ ᱟᱥ ᱯᱟᱥ ᱠᱚᱨᱮ ᱛᱚᱞᱟ ᱢᱟᱱᱮ ᱮᱦᱚ ᱮᱦᱚᱵᱚᱜ-ᱟ ᱠᱚ ᱥᱮ ᱪᱮᱜ᱾
ᱚᱸᱦᱚᱸᱜ ᱟᱞᱮ ᱫᱚᱼᱼ ᱱᱚᱜ-ᱚᱭ ᱛᱚ ᱚᱸ ᱯᱚᱱᱫᱽᱨᱚ ᱥᱳᱞᱳᱼᱼ ᱵᱟᱥ ᱯᱚᱨᱮ ᱞᱮ ᱮᱜ ᱛᱚᱞᱟ ᱞᱮ ᱜᱤᱰᱤᱭ ᱠᱟᱜ-ᱟ᱾
ᱛᱚ ᱟᱪᱪᱷᱟ ᱢᱤᱜᱴᱷᱮᱜ ᱵᱟᱝ ᱜᱚᱞ ᱣᱮᱥᱴ ᱵᱮ᱾ ᱞᱟᱹᱭ ᱫᱟᱢ ᱵᱮᱝᱜᱚᱞ ᱠᱷᱚᱱ ᱞᱟᱹᱭ ᱫᱟᱢ᱾
ᱵᱟᱝ ᱜᱮ ᱡᱷᱟᱨᱠᱚᱸᱰ ᱠᱷᱚᱱ᱾
ᱦᱚ ᱦᱚ ᱚᱱᱟ ᱨᱚᱲ ᱚᱠᱟ ᱞᱮᱠᱟ ᱪᱚ ᱟᱸᱡᱚᱢᱚᱜ ᱠᱟ ᱣᱮᱥᱴ ᱵᱮᱝᱜᱚᱞ ᱠᱷᱚᱥ ᱚᱱᱟ ᱦᱚᱲ ᱞᱮᱠᱟ ᱟᱸᱡᱚᱢᱚᱜ ᱠᱟᱱᱟ᱾
ᱪᱮᱠᱟ ᱵᱮᱥ ᱛᱮ ᱵᱟᱭ ᱟᱧᱟᱢᱚᱜ ᱠᱟᱱᱟ᱾
ᱟᱸᱡᱚᱢᱚᱜ ᱠᱟᱱ ᱜᱮᱭᱟ ᱢᱟᱱᱮ ᱚᱱᱠᱟ ᱴᱷᱤᱠᱟᱹᱜ ᱠᱟᱱ ᱛᱟᱦᱮᱸᱜ ᱡᱮ ᱣᱮᱥᱴ ᱵᱮᱝᱜᱚᱞ ᱥᱤᱫᱤᱜ ᱦᱚᱲᱮ ᱨᱚᱲ ᱞᱮᱠᱟ᱾
ᱟᱪᱪᱷᱟ ᱵᱟᱝ ᱜᱮ ᱡᱷᱟᱨᱠᱚᱸᱰ ᱠᱷᱚᱱᱤᱧ ᱨᱚᱲᱮᱜ-ᱟ᱾ ᱟᱫᱚ ᱦᱚᱲ ᱠᱟᱱᱟ ᱵᱚᱱ ᱦᱚᱲ ᱠᱟᱱᱟ ᱵᱚᱱ ᱛᱚ᱾ ᱠᱟᱹᱴᱤᱡ ᱵᱷᱮᱜᱟᱨᱚᱜ-ᱟ ᱢᱮᱱᱠᱷᱟᱱ ᱩᱱᱟᱹᱜ ᱫᱚ ᱵᱟᱝ ᱜᱮ᱾
ᱦᱚᱭ ᱦᱚᱭ ᱦᱚᱭ᱾
ᱴᱚᱴᱷᱟ ᱠᱤᱭᱟᱹ ᱢᱤᱫᱴᱟᱝ ᱵᱷᱟᱜᱼᱼ ᱩᱢᱻ ᱢᱟᱱᱮ ᱵᱷᱟᱥᱟ ᱛᱮ ‌ᱚ ᱢᱟᱱᱮ ᱯᱟᱹᱨᱥᱤ ᱛᱮᱦᱮᱸᱱ ᱜᱮᱭᱟ ᱛᱚ ᱡᱮᱢᱚᱱ ᱩᱼᱼ ᱢᱟᱱᱮ ᱵᱮᱝᱜᱚᱞ ᱵᱷᱤᱛᱨᱤ ᱨᱮᱦᱚᱸᱼᱼ ᱟᱹᱰᱤ ᱜᱟᱱ ᱦᱚᱲ ᱡᱮᱢᱚᱱ ᱱᱚᱛᱮ ᱵᱩᱨ ᱵᱤᱨᱵᱷᱩᱢ ᱥᱮᱫ ᱨᱮᱱ ᱱᱚᱛᱮ ᱛᱷᱚᱲᱟᱼᱼ ᱡᱩᱫᱟᱹ ᱜᱮᱠᱚ ᱨᱚᱲᱟ ᱚᱱᱛᱮ ᱵᱟᱸᱠᱩᱲᱟᱼᱼ ᱢᱮᱫᱤᱯᱩᱨ ᱚᱱᱛᱮ ᱡᱩᱫᱤ ᱠᱚ ᱨᱚᱲᱟ ᱚᱱᱠᱟ ᱠᱟᱹᱴᱤᱡᱼᱼ ᱵᱷᱮᱜᱟᱨ ᱦᱩᱭᱩᱜ ᱜᱮᱭᱟ ᱢᱮᱱᱠᱷᱟᱱ ᱩᱱᱟᱹᱜ ᱫᱚ ᱵᱟᱝᱟ᱾ ᱤᱧ ᱫᱩᱧ ᱞᱟᱹᱭᱮᱜ ᱮᱭᱴᱤ ᱯᱟᱨᱥᱮᱱ ᱥᱮ ᱮᱭᱴᱤ ᱯᱷᱟᱭᱤᱵᱽ ᱯᱟᱨᱥᱮᱱ ᱫᱚ ᱡᱷᱚᱛᱚ ᱥᱟᱱᱛᱟᱲ ᱦᱚᱲᱟᱜᱼᱼ ᱠᱮ ᱢᱤᱫ ᱜᱮᱭᱟ ᱠᱤᱪᱷᱩ ᱠᱤᱪᱷᱩ ᱚᱣᱨᱰ ᱢᱮᱱᱟᱜ-ᱟ ᱡᱟᱦᱟᱸ ᱫᱚ ᱵᱷᱮᱜᱟᱨᱚᱜ-ᱟ ᱚᱱᱟ ᱛᱮᱜᱮ ᱵᱩᱡᱷᱟᱹᱜ-ᱟᱭ ᱡᱮ ᱱᱩᱭ ᱚᱠᱟ ᱯᱟᱥᱴᱟ ᱨᱮᱱᱤᱡ ᱦᱚᱲ ᱠᱟᱱᱟᱭ? ᱥᱮ ᱵᱟᱝᱟ᱾
ᱚᱱᱟᱜᱮ ᱠᱟᱹᱴᱤᱡ‌ ᱪᱚᱲᱮ ‌ᱦᱟᱸᱜ ᱚᱱᱟᱛᱮ ᱠᱚ ᱡᱟᱹᱥᱛᱤ ᱨᱚᱲᱟ ᱟᱨᱚ ᱛᱟᱨᱯᱚᱨᱮ ᱟᱨ ᱡᱷᱟᱲᱠᱷᱚᱸᱰ ᱨᱮᱱ ᱦᱚᱲ ᱫᱚ ᱠᱟᱹᱴᱤᱡ ᱦᱚᱸᱜ-ᱚ ᱱᱚᱝᱠᱟ ᱜᱮ ᱠᱟᱹᱴᱤᱡ ᱪᱷᱟᱲᱟ ᱩᱲᱭᱟᱹ ᱩᱲᱭᱟᱹ ᱢᱮᱥᱟ ᱛᱟᱸᱦᱮᱱᱟ ᱥᱮ ᱮᱠᱡᱟᱥᱴ ᱡᱮᱥᱮ ᱱᱚᱝᱠᱟ ᱜᱮ ᱛᱟᱸᱦᱮᱱᱟ ᱠᱟᱹᱴᱤᱡ᱾ ᱟᱫᱚ ᱵᱩᱡᱷᱟᱹᱣ ᱫᱚ ᱵᱩᱡᱷᱟᱜ-ᱟ, ᱦᱚᱸ ᱵᱩᱡᱽ ᱦᱚᱸ ᱵᱩᱡᱷᱟᱹᱣ ᱫᱚ ᱵᱩᱡᱷᱟᱹᱜ-ᱟ ᱵᱚᱨᱜᱟ᱾
ᱮ ᱞᱳᱠᱟᱞ ᱨᱮᱭᱟᱜ ᱠᱟᱹᱴᱤᱡ ᱯᱨᱚᱵᱷᱟᱵᱽ ᱛᱟᱸᱦᱮᱱᱟ ᱛᱚ ᱡᱮᱢᱚᱱ ᱱᱚᱛ ᱛᱮᱱ ᱫᱚ ᱠᱟᱹᱴᱤᱡ ᱵᱟᱝᱞᱟ ᱢᱮᱥᱟ ᱛᱟᱸᱦᱮᱱᱟ᱾ ᱟᱞᱮ ᱥᱮᱫ ᱠᱟᱹᱴᱤᱡ ᱦᱤᱱᱫᱤ, ᱩᱲᱤᱥᱥᱟ ᱨᱮᱱ ᱠᱟᱹᱴᱤᱡ ᱩᱲᱤᱭᱟ. ᱢᱮᱥᱟ ᱛᱟᱸᱦᱮᱱᱟ᱾
ᱦᱳᱭ ᱟᱞᱮ ᱦᱚᱸ ᱚᱝᱠᱟ ᱜᱮᱞᱮ ᱨᱚᱲᱟ, ᱟᱫᱚ ᱵᱟᱝᱞᱟ ᱦᱤᱱᱫᱤ ᱥᱟᱱᱛᱷᱟᱞᱤ ᱢᱤᱠᱥᱤᱝ ᱠᱟᱛᱮᱫ ᱞᱮ ᱨᱚᱲᱟ᱾ ᱪᱤᱠᱟᱹᱛᱮ ᱟᱞᱮ ᱫᱚ ᱚᱭᱮᱥᱴ ᱵᱮᱝᱜᱚᱞ ᱵᱚᱰᱟᱨ ᱨᱮ ᱮ ᱢᱮᱱᱠᱷᱟᱱ ᱡᱷᱟᱲᱠᱷᱚᱸᱰ ᱯᱟᱲᱟᱜ-ᱟ᱾ ᱮᱱᱠᱷᱟᱱ ᱡᱷᱟᱲᱠᱷᱚᱸᱰ ᱨᱮᱢᱟ ᱦᱤᱱᱫᱤ ᱪᱟᱞᱟᱜ-ᱟ ᱦᱤᱱᱫᱤ ᱟᱨ ᱠᱟᱹᱴᱤᱡ ᱵᱟᱝᱞᱟ ᱱᱚ ᱚᱨᱥᱚᱝ ᱮᱱᱠᱷᱟᱱ ᱜᱚᱴᱟ ᱥᱟᱞᱟᱜ ᱥᱚᱲᱮ ᱜᱩᱰ-ᱜᱩᱰᱟᱹᱣ ᱠᱟᱛᱮᱫ ᱞᱮ ᱨᱚᱲᱟ᱾
ᱮᱝᱠᱷᱟᱡ ᱢᱟ ᱟᱹᱰᱤ ᱵᱷᱟᱹᱜᱤ, ᱟᱯᱮᱭᱟᱜ ᱯᱟᱹᱨᱥᱤ ᱨᱮ ᱵᱟᱝᱞᱟ ᱦᱚᱸ ᱢᱮᱱᱟᱜ-ᱟ ᱢᱮᱥᱟ ᱦᱚᱸ ᱦᱤᱱᱫᱤ ᱫᱤ ᱦᱚᱸ ᱢᱮᱱᱟᱜ-ᱟ ᱟᱨ ᱠᱟᱹᱴᱤᱡ ᱩᱲᱤᱭᱟᱹ ᱟᱹᱜᱩ ᱠᱟᱜ ᱯᱮ᱾
ᱟᱫᱚ ᱩᱲᱤᱥᱥᱟ ᱦᱚᱸ ᱥᱩᱨ ᱥᱩᱨ ᱵᱟᱨᱭᱟ ᱟᱯᱮ ᱥᱮᱫ ᱫᱚ? ᱟᱞᱮ ᱫᱚ ᱩᱲᱤᱥᱥᱟ ᱫᱚ ᱪᱮᱫ ᱠᱚ ᱞᱟᱹᱭᱟ᱾ ᱵᱟᱭ ᱨᱚᱲ ᱞᱮᱜ-ᱟ ᱛᱚ ᱚᱱᱟ ᱠᱷᱟᱹᱛᱤᱨ, ᱵᱟᱝᱠᱷᱟᱱ ᱩᱲᱤᱥᱥᱟ ᱦᱚᱸ ᱟᱰᱤ ᱥᱩᱨ ᱨᱮ ᱢᱟ ᱞᱟᱜᱽᱵᱷᱟᱜᱽ ᱛᱤᱥ ᱠᱤᱞᱳᱢᱤᱴᱟᱨ ᱮᱨᱟᱣᱱᱴ ᱨᱮ ᱵᱚᱰᱟᱨ ᱢᱮᱱᱟᱜ-ᱟ᱾
ᱛᱟᱦᱞᱮ ᱫᱚ ᱫᱚᱢᱮ ᱜᱮᱯᱮ ᱥᱩᱨᱟ ᱩᱲᱤᱥᱥᱟ ᱠᱷᱚᱱ ᱫᱚ᱾ ᱮᱱᱠᱷᱟᱱ ᱢᱟ ᱛᱟᱞᱟᱢᱟᱞᱟ ᱨᱮ ᱢᱮᱱᱟᱜ ᱯᱮᱭᱟ᱾
ᱦᱳᱭ ᱦᱳᱭ᱾ ᱛᱟᱞᱟᱢᱟᱞᱟ ᱨᱮᱜᱮ᱾
ᱟᱪᱪᱷᱟ, ᱟᱨ ᱪᱮᱫ ᱠᱚ ᱢᱟᱱᱮ ᱪᱟᱥ ᱵᱟᱥ ᱵᱟᱹᱜᱤ ᱠᱟᱛᱮᱫ ᱟᱨ ᱪᱮᱫ ᱠᱚ ᱠᱟᱹᱢᱤ ᱦᱩᱭᱩᱜ ᱠᱟᱱᱟ?
ᱟᱨ ᱪᱮᱫ ᱠᱟᱹᱢᱤ ᱚᱲᱟᱜ ᱨᱮᱫᱚ ᱮᱠᱷᱚᱱ ᱠᱟᱹᱢᱤ ᱠᱚᱫᱚ ᱪᱮᱫ ᱜᱮ ᱦᱟᱸ ᱱᱟ᱾ ᱡᱟᱜᱮ ᱡᱚᱢ ᱠᱟᱜ ᱠᱟᱱᱟ ᱞᱮ ᱥᱮᱛᱟᱜ ᱨᱮ
ᱦᱚᱞᱟ ᱢᱟᱫᱷᱮᱨ ᱪᱮᱫ ᱯᱟᱨᱟᱵᱽ ᱯᱟᱨᱚᱢᱮᱱ ᱫᱚ ᱚᱱᱟ ᱠᱚᱫᱚ ᱯᱮ ᱯᱟᱨᱟᱵᱽᱱᱟ ᱥᱮ ᱵᱟᱝ?
ᱠᱟᱴ